ᱦᱮᱞᱳ
ᱟᱸᱡᱚᱢᱚᱜ ᱠᱟᱱᱟ ᱨᱚᱲ?
ᱟᱸᱡᱚᱢᱚᱜ ᱠᱟᱱᱟ ᱯᱩᱨᱟᱹ᱾
ᱚ ᱧᱩᱛᱩᱢ ᱫᱚᱢ ᱧᱩᱛᱩᱢ ᱫᱚᱢ ᱯᱟᱞᱴᱟᱣᱚᱜ ᱛᱟᱢᱟ ᱥᱮ ᱪᱮᱫ?
ᱦᱳᱭ ᱦᱳᱭ᱾
ᱤᱧ ᱞᱟᱹᱭ ᱫᱤᱧ ᱠᱟᱱᱟ ᱥᱮ ᱵᱟᱝ ᱠᱟᱱᱟ ᱧᱩᱛᱩᱢ ᱫᱚ ᱩᱞᱴᱟᱹ ᱜᱮᱧ ᱧᱮᱞᱮᱫ ᱫᱚ᱾ ᱦᱟᱱᱮ ᱢᱤᱫ ᱫᱚ ᱮᱴᱟᱜ ᱧᱩᱛᱩᱢ ᱛᱟᱦᱮᱸ ᱠᱟᱱ ᱛᱟᱢᱟ ᱥᱮ?
ᱦᱳᱭ ᱦᱳᱭ᱾
ᱦᱮᱸ
ᱦᱮᱞᱳ᱾ ᱟᱫᱚ ᱪᱮᱜ ᱤᱧ ᱞᱟᱹᱭᱟ? ᱟᱨ ᱪᱮᱫ ᱞᱮᱠᱟᱭᱟ ᱛᱟᱦᱚᱞᱮ ᱯᱟᱲᱦᱟᱜ ᱠᱟᱱᱟ ᱯᱮ ᱥᱮ ᱵᱟᱝ?
ᱦᱳᱭ ᱟᱨ ᱠᱤ ᱯᱟᱲᱦᱟᱣ ᱦᱩᱭᱩᱜ ᱠᱟᱱᱟ ᱟᱨ ᱠᱤ᱾
ᱦᱳᱭ ᱟᱨᱠᱤ ᱵᱟᱝ ᱟᱨ ᱛᱤᱥᱚᱜ ᱫᱤᱜᱷᱟ ᱫᱚ ᱛᱤᱥ ᱯᱮ ᱪᱟᱞᱟᱣ ᱠᱟᱱᱟ?
ᱟᱢ ᱪᱟᱞᱟᱜ ᱟᱢ ᱠᱤ?
ᱟᱫᱚ ᱱᱤᱛᱳᱜ ᱫᱚ ᱵᱟᱝ ᱜᱟᱱᱚᱜ-ᱟ, ᱫᱟᱜ ᱠᱚ ᱥᱟᱸᱜᱮ ᱤᱫᱤᱜ ᱠᱟᱱᱟ ᱥᱮ᱾
ᱯᱚᱨᱮᱨ ᱢᱟᱥ ᱥᱮᱫ᱾
ᱯᱚᱨᱮᱨ ᱢᱟᱥ ᱛᱮᱦᱚᱸ ᱛᱮ ᱫᱟᱜ ᱫᱚ ᱥᱟᱸᱜᱮᱜ ᱜᱮᱭᱟᱹ ᱦᱮᱸᱥᱮ᱾
ᱟᱨ ᱫᱟᱜ, ᱫᱟᱜ ᱵᱮᱥᱤ ᱞᱮᱱᱠᱷᱟᱱ ᱪᱤᱠᱟᱹᱜ-ᱟ?
ᱵᱟᱠᱚ ᱯᱟᱭᱨᱟ ᱦᱚᱪᱚᱭ ᱢᱟ ᱥᱮ ᱫᱟᱜ ᱰᱷᱮᱣ ᱥᱟᱸᱜᱮ ᱟᱹᱰᱤ ᱡᱳᱨ ᱡᱳᱨ ᱦᱤᱡᱩᱜ-ᱟ᱾
ᱚᱱᱟ ᱜᱮ ᱠᱟᱛᱷᱟ ᱫᱚ᱾
ᱩᱱᱟᱹᱜ ᱡᱳᱨ ᱛᱚ ᱡᱩᱫᱤ ᱵᱟᱢ ᱥᱟᱦᱟᱣ ᱫᱟᱲᱮᱭᱟᱜ-ᱟ ᱦᱚᱸ ᱛᱚᱢ ᱫᱟᱞ ᱦᱚᱢ ᱫᱟᱞ ᱦᱚᱪᱚ ᱫᱟᱲᱮᱭᱟᱜ-ᱟ᱾ ᱟᱹᱰᱤ ᱨᱟᱹᱜᱤ ᱵᱷᱮᱣ ᱦᱤᱡᱩᱜ-ᱟ᱾
ᱤᱧ ᱫᱚ ᱵᱟᱹᱧ ᱪᱟᱞᱟᱣ ᱵᱟᱲᱟ ᱟᱠᱟᱱᱟ ᱛᱚ ᱢᱤᱫ ᱫᱷᱟᱣ ᱪᱟᱞᱟᱣ ᱨᱮᱱᱟᱜ ᱤᱪᱪᱷᱟᱹ ᱫᱚ ᱢᱮᱱᱟᱜ ᱜᱮᱭᱟ ᱟᱫᱚ ᱮᱠᱞᱟ ᱫᱚ ᱪᱮᱫ ᱪᱟᱞᱟᱜ-ᱟ᱾ ᱯᱟᱴᱱᱟᱨ ᱠᱚ ᱵᱟᱠᱚ ᱧᱟᱢᱚᱜ ᱠᱟᱱᱟ᱾
ᱦᱳᱭ ᱦᱳᱭ, ᱟᱫᱚ ᱪᱟᱞᱟᱜ ᱠᱷᱟᱱ ᱪᱮᱫ ᱠᱚ ᱞᱟᱹᱭᱟ ᱚᱱᱮ, ᱪᱟᱹᱛ ᱵᱚᱸᱜᱟ ᱪᱟᱞᱟᱜ ᱢᱮ ᱵᱷᱟᱜᱤ ᱟᱹᱭᱠᱟᱹᱜ-ᱟ ᱦᱮᱸ ᱥᱮ᱾ ᱦᱟᱞᱠᱟ ᱥᱤᱛᱩᱝ, ᱜᱚᱨᱚᱢ ᱛᱟᱦᱮᱱᱟ ᱯᱟᱭᱨᱟ ᱡᱚᱵᱮ ᱠᱚᱜ ᱜᱮ ᱠᱟᱰᱟ ᱞᱮᱠᱟ ᱵᱩᱡᱷᱟᱹᱣ ᱢᱮᱭᱟ ᱟᱨ ᱨᱮᱭᱟᱲ ᱫᱤᱱ ᱦᱚᱸ ᱛᱷᱟᱨ ᱛᱷᱟᱨᱟᱜ-ᱟ ᱩᱱ ᱜᱷᱟᱹᱲᱤᱡ ᱵᱟᱝ ᱯᱟᱭᱨᱟ ᱥᱟᱱᱟ ᱢᱮᱭᱟ ᱦᱮᱸ ᱥᱮ᱾ ᱠᱤᱱᱛᱩ ᱨᱮᱭᱟᱲ ᱫᱤᱱ ᱫᱚ ᱥᱟᱸᱜᱮ ᱦᱚᱲ ᱥᱟᱶᱛᱮᱢ ᱪᱟᱞᱟᱜ-ᱟ ᱛᱚ᱾ ᱥᱟᱸᱜᱮ ᱦᱚᱲ ᱠᱚ ᱛᱚᱯᱚᱱ ᱟᱠᱚ ᱩᱱᱠᱩ ᱥᱟᱶᱛᱮ ᱟᱢ ᱦᱚᱸᱢ ᱟᱹᱰᱤ ᱢᱚᱡᱽ ᱜᱮᱢ ᱟᱹᱭᱠᱟᱹᱣᱟ᱾ ᱠᱤᱱᱛᱩ ᱟᱹᱰᱤ ᱨᱟᱹᱜᱮ ᱨᱮᱭᱟᱲᱟ ᱡᱟᱦᱟᱸ ᱠᱚ ᱞᱟᱹᱭ ᱫᱚ᱾
ᱪᱟᱞᱟᱣ ᱵᱟᱲᱟᱣ ᱠᱟᱱᱟᱢ?
ᱦᱮᱸ ᱪᱟᱞᱟᱟᱜ ᱠᱟᱱᱟ ᱜᱮᱭᱤᱧ᱾
ᱪᱟᱞᱟᱣ ᱫᱚ ᱱᱤᱭᱟᱹ ᱢᱟᱥ ᱨᱮᱭᱟᱜ ᱠᱟᱛᱷᱟ ᱫᱚ ᱛᱟᱦᱮᱸᱫ ᱛᱟᱦᱮᱸᱫ ᱟᱫᱚ ᱯᱚᱨᱤᱠᱷᱟ ᱦᱩᱭᱩᱜ ᱠᱟᱱᱟ ᱟᱫᱚ ᱛᱟᱦᱚᱞᱮ ᱠᱮᱱᱥᱤᱞ ᱦᱳᱭ ᱱᱟ᱾ ᱮᱠᱷᱟᱱ ᱞᱮᱭ ᱦᱩᱭᱩᱜ ᱠᱟᱱ ᱛᱟᱦᱮᱸᱫ ᱵᱟᱨ ᱦᱚᱲᱤᱧ ᱡᱚᱜᱟᱲ ᱞᱮᱱ ᱛᱟᱦᱮᱸᱫ, ᱟᱞᱮ ᱤᱧ ᱟᱨ ᱢᱤᱫᱴᱟᱝ ᱵᱮᱞᱯᱟᱦᱟᱲᱤ ᱥᱮᱱᱤᱡ ᱢᱤᱫᱴᱮᱱ ᱜᱤᱫᱽᱨᱟᱹ᱾
ᱚ ᱡᱟᱭ ᱦᱳᱠ,
ᱟᱪᱪᱷᱟ ᱵᱟᱥ ᱛᱮ ᱠᱷᱟᱱ ᱫᱚ ᱵᱮᱥᱤ ᱵᱷᱟᱲᱟ ᱯᱟᱲᱟᱜ-ᱟ ᱵᱟᱝ?
ᱵᱟᱥ ᱛᱮ, ᱦᱮᱸ ᱱᱟᱥᱮᱱᱟᱜ ᱫᱚ ᱯᱟᱲᱟᱜ ᱜᱮᱭᱟ ᱟᱨ ᱴᱨᱮᱱ ᱛᱮᱠᱷᱟᱱ ᱫᱚ ᱠᱚᱢ ᱧᱚᱜ ᱜᱮ ᱦᱩᱭᱩᱜ-ᱟ᱾
ᱵᱟᱥ ᱛᱮᱠᱷᱟᱱ ᱱᱚᱰᱮ ᱠᱷᱚᱱ ᱢᱮᱫᱽᱱᱤᱯᱩᱨ ᱠᱷᱚᱱ ᱠᱚ ᱞᱟᱹᱭ ᱮᱫᱟ ᱫᱮᱲᱥᱚ ᱴᱟᱠᱟ ᱜᱟᱱ ᱯᱲᱟᱣ ᱫᱟ ᱞᱮᱫᱟ ᱠᱚ᱾
ᱛᱤᱱᱟᱹᱜ?
ᱰᱮᱲ ᱥᱚ᱾
ᱮ ᱚᱱᱟ ᱫᱚᱭ ᱮᱥ ᱵᱤ ᱮᱥ ᱴᱤ ᱥᱮ ᱪᱟᱞᱟᱜ ᱢᱮ᱾
ᱠᱤ ᱡᱟᱹᱱᱤ ᱚᱱᱟ ᱫᱚ ᱵᱟᱹᱧ ᱞᱟᱹᱭ ᱫᱟᱲᱮᱭᱟᱜ ᱠᱟᱱᱟ᱾
ᱟᱫᱚ ᱥᱚᱞᱮ ᱱᱮᱛᱟᱨ ᱫᱚ ᱟᱨᱦᱚᱸ ᱮᱥ ᱵᱤ ᱮᱥ ᱴᱤ ᱥᱤᱴ ᱨᱮᱫᱚ ᱠᱚᱲᱟ ᱦᱚᱯᱚᱱ ᱫᱚ ᱵᱟᱠᱚ ᱫᱮᱡ ᱫᱟᱲᱮᱭᱟᱜ ᱠᱟᱱᱟ ᱥᱮ᱾ ᱢᱟᱱᱮ ᱯᱷᱨᱤ ᱡᱟᱨᱱᱤ ᱠᱚ ᱧᱟᱢ ᱮᱫᱟ ᱜᱚᱜᱚ ᱦᱚᱲ ᱠᱚ ᱟᱫᱚ ᱚᱱᱟ ᱦᱚᱛᱮ ᱛᱮ ᱚᱱᱟ ᱵᱟᱥ ᱫᱚᱠᱚ ᱯᱮᱨᱮᱡ ᱜᱚᱜᱠᱟ ᱠᱟᱱᱟ ᱠᱚ᱾
ᱡᱟᱢ ᱞᱟᱹᱭ ᱟᱠᱟᱫᱟ ᱠᱤᱱᱛᱩ ᱥᱟᱹᱨᱤ ᱜᱮᱠᱤ ᱵᱷᱟᱲᱟ ᱵᱟᱠᱚ ᱦᱟᱛᱟᱣ ᱠᱟᱫᱟ ᱩᱱᱠᱩᱣᱟᱜ ᱚᱱᱟ ᱞᱟᱹᱭ ᱢᱮᱥᱮᱜ?
ᱥᱟᱹᱨᱤ ᱜᱮ ᱵᱟᱠᱷᱟᱱ ᱫᱚ᱾
ᱚ᱾ ᱚᱱᱟᱜᱮ ᱵᱟᱥ ᱛᱮ ᱢᱤᱫ ᱫᱤᱱ ᱤᱧ ᱠᱩᱞᱤᱭᱮ ᱠᱚ ᱛᱟᱦᱮᱱ ᱢᱟᱱᱮ ᱮᱢᱱᱤ ᱯᱟᱵᱽᱞᱤᱠ ᱵᱟᱥ᱾ ᱨᱟᱥᱴᱨᱤᱭᱚ ᱵᱟᱥ ᱫᱚ ᱵᱟᱝ ᱠᱟᱱᱟ ᱟᱫᱚ ᱠᱚ ᱞᱟᱹᱭ ᱮᱫ ᱛᱟᱦᱮᱱ ᱱᱩᱱᱟᱹᱜ ᱠᱟᱛᱮᱜ ᱵᱷᱟᱲᱟ, ᱟᱨ ᱵᱟᱝ ᱴᱨᱮᱱ ᱰᱮ ᱠᱟᱱᱟ ᱵᱷᱟᱞᱮ ᱴᱨᱮᱱ ᱫᱚ ᱪᱮᱫ ᱫᱚᱢᱮ ᱵᱷᱤᱲᱚᱜᱼᱟ ᱥᱮ ᱠᱟᱹᱪ᱾ ᱠᱚᱥᱴᱚ ᱜᱮ ᱵᱩᱡᱷᱟᱹᱜ-ᱟ ᱥᱤᱴ ᱠᱚ ᱜᱮ ᱵᱟᱝ ᱧᱟᱢᱚᱜᱼᱟ᱾
ᱦᱳᱭ᱾
ᱢᱤᱫ ᱫᱷᱟᱣ ᱠᱳᱞᱠᱟᱛᱟ ᱪᱟᱞᱟᱣ ᱦᱩᱭᱱᱟ ᱦᱟᱣᱲᱟ ᱨᱮ ᱴᱨᱮᱱ ᱟᱬᱜᱳ ᱥᱩᱢᱚᱹᱭ ᱪᱚᱝ ᱫᱮᱡᱚᱜ ᱥᱩᱢᱟᱹᱭ ᱜᱚᱴᱷᱩᱲᱤ ᱫᱚ ᱛᱚᱯ ᱯᱟᱜ ᱧᱩᱨᱦᱟᱹᱭ ᱱᱟ ᱩᱱᱟᱹᱜ ᱵᱷᱤᱨ ᱨᱮ ᱟᱠᱟᱨᱮᱢ ᱯᱟᱸᱡᱟᱭᱟ ᱟᱫᱚ?
ᱛᱤᱱ ᱪᱟᱨ ᱛᱟᱹᱨᱤᱠᱷ ᱥᱮᱫ ᱠᱳᱞᱠᱟᱛᱟ ᱪᱟᱞᱟᱜ ᱢᱚᱱᱮ ᱦᱳᱭᱳᱜ ᱠᱟᱱᱟ ᱪᱟᱞᱟᱜ ᱟᱢ ᱠᱤ?
ᱪᱮ?
ᱛᱤᱱ ᱪᱟᱨ ᱛᱟᱹᱨᱤᱠᱷ ᱥᱮᱫ ᱠᱳᱞᱠᱟᱛᱟ ᱪᱟᱞᱟᱜ ᱞᱮᱭ ᱦᱳᱭᱳᱜ ᱠᱟᱱᱟ ᱪᱟᱞᱟᱜ ᱟᱢ?
ᱫᱮᱠᱷᱤ ᱚᱱᱟᱜᱮ ᱧᱮᱞ ᱫᱟᱹᱧ ᱪᱮᱫ ᱞᱮᱠᱟ ᱚᱠᱛᱚ ᱛᱟᱦᱮᱱ ᱠᱟᱱᱟᱹᱧ ᱦᱮ ᱥᱮ ᱛᱤᱱᱟᱹᱜ ᱯᱷᱟᱠᱟᱧ ᱛᱟᱸᱦᱮᱱ ᱠᱟᱱᱟ᱾
ᱚᱻ ᱦᱟᱱᱤ ᱵᱤᱠᱟᱥᱟᱜ ᱤᱭᱟᱹ ᱵᱟᱝ ᱦᱳᱭ ᱠᱟᱱ ᱛᱟᱭᱟ ᱢᱟᱭᱜᱨᱮᱥᱮᱱ᱾
ᱚ᱾
ᱟᱹᱣᱨᱤ ᱡᱚᱢᱟᱭ ᱫᱚᱭ ᱟᱫᱚ ᱞᱟᱹᱭ ᱫᱟᱭ ᱛᱟᱦᱚᱞᱮ ᱪᱟᱞᱟᱜ ᱦᱳᱭᱳᱜᱼᱟ᱾ ᱤᱧ ᱫᱩᱧ ᱪᱟᱞᱟᱣ ᱞᱮᱱ ᱛᱤᱧ ᱤᱧ ᱫᱩᱧ ᱧᱮᱞ ᱟᱜᱩ ᱟᱠᱟᱫᱟ ᱮᱠᱞᱟ ᱫᱚ ᱪᱮᱜᱠᱟᱢ ᱪᱟᱞᱟᱜ-ᱟ ᱟᱠᱷᱟᱡ ᱯᱟᱸᱡᱟ ᱛᱮᱜᱮ ᱢᱤᱫ ᱫᱤᱱ ᱫᱚ ᱴᱟᱭᱤᱢ ᱪᱟᱞᱟᱣ ᱜᱚᱫᱚᱜ ᱛᱤᱧᱟ ᱪᱟᱞᱟᱣ ᱢᱟ ᱵᱟᱱᱟ ᱦᱚᱲ ᱜᱮ ᱞᱟᱹᱭ ᱫᱟᱭ᱾
ᱚ᱾
ᱟᱫᱚ ᱚᱱᱟᱜᱮ ᱢᱤᱫ ᱫᱤᱱ ᱪᱟᱞᱟᱜ ᱦᱳᱭᱳᱜᱼᱟ᱾ ᱟᱨ ᱚᱸᱰᱮ ᱡᱟᱦᱟᱸ ᱵᱟᱞᱤ ᱪᱚᱠ ᱢᱤᱫᱴᱮᱱ ᱵᱟᱠᱚ ᱞᱟᱹᱭ ᱫᱟ ᱵᱟᱞᱤ ᱪᱚᱠ ᱵᱚᱞᱮ ᱡᱟᱭᱜᱟ, ᱵᱟᱞᱤ ᱪᱚᱠ ᱫᱚ ᱵᱟᱝ ᱵᱟᱞᱤ ᱜᱚᱡᱽ ᱚᱸᱰᱮ ᱠᱷᱚᱱ ᱦᱚᱸ ᱟᱹᱰᱤ ᱥᱟᱺᱜᱤᱧ ᱧᱚᱜ ᱜᱮᱭᱟ ᱥᱮ? ᱥᱟᱺᱜᱤᱧ ᱧᱚᱜ ᱜᱮᱭᱟ ᱵᱟᱝ? ᱢᱟᱱᱮ ᱛᱟᱲᱟᱢ ᱛᱮ ᱠᱚᱢᱥᱮ ᱠᱚᱢ ᱠᱩᱲᱤ ᱢᱤᱱᱤᱴ ᱜᱟᱱ ᱞᱟᱜᱟᱜᱼᱟ᱾ ᱤᱧ ᱡᱚᱠᱷᱚᱱ ᱯᱳᱭᱞᱳᱧ ᱪᱟᱞᱟᱣ ᱞᱮᱱ ᱛᱟᱦᱮᱸᱫ ᱴᱳᱴᱳ ᱫᱚᱢᱮ ᱵᱷᱟᱲᱟ ᱠᱚ ᱞᱟᱹᱭ-ᱟ ᱵᱟᱝ ᱫᱚ ᱦᱚᱲ ᱧᱮᱞ ᱛᱮᱜᱮ ᱩᱨᱩᱢ ᱠᱚ ᱱᱩᱠᱩ ᱫᱚ ᱱᱚᱰᱮᱱ ᱦᱚᱲ ᱵᱟᱝ ᱠᱟᱱᱟ ᱠᱚ ᱵᱟᱝ ᱫᱚ ᱪᱮᱫ ᱯᱟᱸᱪᱥᱚ ᱦᱟᱡᱟᱨ ᱴᱟᱠᱟᱭ ᱞᱟᱹᱭ ᱟᱢᱟᱭ᱾
ᱦᱩᱸᱜ-ᱩᱸ᱾
ᱟᱨ ᱩᱱ ᱥᱚᱢᱚᱡ ᱞᱤᱧ ᱪᱟᱞᱟᱣ ᱯᱳᱭᱞᱳ ᱵᱟᱞᱤ ᱜᱚᱸᱧᱡᱽ ᱨᱮᱞᱤᱧ ᱟᱲᱜᱳ ᱠᱟᱱᱟ ᱟᱸ ᱟᱞᱤᱧ ᱫᱚ ᱞᱳᱠᱮᱥᱚᱱ ᱧᱮᱞ ᱧᱮᱞ ᱛᱮᱞᱤᱧ ᱛᱟᱲᱟᱢ ᱤᱫᱤ ᱠᱮᱫᱟ᱾
ᱟᱨ ᱵᱟᱝ ᱨᱮᱦᱚᱸ ᱱᱚᱸᱰᱮ ᱡᱩᱫᱤ ᱦᱟᱣᱲᱟ ᱠᱷᱚᱱ ᱡᱩᱫᱤᱢ ᱦᱟᱹᱱᱠᱩ ᱨᱤᱯᱤᱰᱳᱢ ᱥᱟᱵᱽ ᱠᱚᱣᱟ
ᱦᱳᱭ᱾
ᱚᱱᱟ ᱛᱮᱦᱚᱸ ᱠᱚᱢ ᱜᱮ ᱯᱟᱲᱟᱜᱼᱟ ᱟᱫᱚ ᱡᱟᱥᱛᱤ ᱠᱚ ᱞᱟᱹᱭ-ᱟ ᱥᱮ ᱪᱮᱫ ᱠᱟᱛᱷᱟ ᱫᱚ ᱦᱳᱭᱳᱜ ᱠᱟᱱᱟ ᱚᱱᱟ᱾
ᱵᱟᱝ ᱵᱟᱝ ᱩᱱᱠᱩ ᱫᱚ ᱟᱨ ᱢᱚᱪᱟ ᱛᱮᱫᱚ ᱵᱟᱭ ᱞᱟᱹᱭᱟᱭ ᱥᱮ ᱟᱢ ᱫᱚ ᱠᱤᱞᱳᱢᱤᱴᱟᱨ ᱚᱱᱩᱡᱟᱭᱤ ᱛᱮ ᱚᱱᱠᱟ ᱴᱟᱠᱟᱭ ᱦᱟᱛᱟᱣ ᱫᱚ᱾ ᱵᱟᱭᱤᱠ ᱨᱮ ᱯᱤᱰᱳ ᱪᱮᱫᱟᱜ ᱟᱢ ᱫᱚ ᱜᱟᱹᱰᱤ ᱪᱠᱠᱚᱨ ᱨᱮᱫᱚ ᱪᱮᱫᱟᱜ?
ᱦᱳ ᱵᱟᱭᱤᱠ ᱨᱤᱯᱤᱰᱳ ᱜᱮ ᱞᱮᱫᱟ᱾ ᱵᱟᱝ ᱨᱮᱦᱚᱸ ᱡᱩᱫᱤ ᱚᱸᱰᱮ ᱦᱟᱣᱲᱟᱨᱮᱢ ᱟᱬᱜᱚᱱᱟ ᱦᱟᱣᱲᱟ ᱠᱷᱚᱡ ᱟᱬᱜᱚ ᱠᱟᱛᱮ ᱢᱮᱴᱨᱳ ᱫᱮᱡ ᱠᱟᱛᱮ ᱡᱩᱫᱤ ᱤᱭᱟᱹᱨᱮᱢ ᱟᱬᱜᱳᱱᱟ ᱥᱮ ᱪᱮᱫ ᱢᱤᱫᱴᱟᱝ ᱵᱟᱹᱱᱩᱜᱼᱟ?
ᱦᱩᱸ᱾
ᱚᱸᱰᱮ ᱠᱷᱚᱱ ᱫᱚ ᱥᱩᱨᱩᱜ ᱜᱮᱭᱟ᱾ ᱚᱸᱰᱮ ᱠᱷᱚᱱ ᱫᱚ ᱳᱭ ᱛᱤᱱᱟᱹᱜ ᱮᱠᱩᱥ ᱴᱟᱠᱟ ᱵᱟᱭᱤᱥ ᱴᱟᱠᱟ ᱦᱩᱭᱩᱜ-ᱟ᱾
ᱚᱻ ᱟᱪᱪᱷᱟ᱾
ᱚᱱᱟᱜᱮ ᱧᱮᱞ ᱦᱩᱭᱩᱜ ᱠᱟᱱᱟ᱾ ᱟᱥᱚᱞ ᱠᱟᱛᱷᱟ ᱫᱚ ᱦᱩᱭᱩᱜ ᱠᱟᱱᱟ ᱚᱱᱟ ᱫᱚ ᱵᱟᱝ ᱟᱥᱚᱞ ᱠᱟᱛᱷᱟ ᱫᱚ ᱦᱩᱭᱩᱜ ᱠᱟᱱᱟ ᱢᱮᱴᱨᱳ ᱛᱮ ᱡᱩᱫᱤᱢ ᱪᱟᱞᱟᱜᱼᱟ ᱚᱸᱰᱮ ᱚᱠᱟᱨᱮ ᱵᱟᱝ ᱫᱚ ᱪᱮᱫ ᱡᱟᱭᱜᱟ ᱪᱚ ᱚᱸᱰᱮ ᱟᱬᱜᱚ ᱠᱟᱛᱮᱜ ᱯᱟᱞᱴᱟᱣ ᱦᱩᱭᱩᱜᱳᱼᱟ ᱴᱨᱮᱱ ᱢᱤᱫ ᱫᱷᱟᱣ ᱯᱟᱞᱴᱟᱣ ᱨᱮᱭᱟᱜ ᱠᱟᱹᱴᱤᱡ ᱥᱚᱢᱚᱥᱥᱟ᱾
ᱚᱻ᱾
ᱤᱧ ᱦᱚᱸ ᱵᱟᱹᱧ ᱧᱮᱞ ᱠᱟᱫᱟ ᱤᱭᱩᱱᱤᱵᱷᱟᱨᱥᱤᱴᱤ ᱚᱠᱟᱨᱮ ᱧᱩᱨᱩᱜᱼᱟ ᱢᱮᱱᱛᱮ᱾
ᱚᱠᱟᱨᱤᱧ ᱞᱟᱹᱭ ᱟᱢᱟᱭᱟ ᱵᱟᱞᱤᱜᱚᱸᱡᱽ ᱴᱮᱥᱚᱱᱮᱢ ᱪᱟᱞᱟᱣ ᱞᱮᱠᱷᱟᱱ ᱚᱸᱰᱮ ᱠᱷᱚᱱ ᱜᱮ ᱥᱩᱨᱩᱜᱼᱟ᱾ ᱢᱤᱫ ᱫᱷᱟᱱ ᱫᱮᱡ ᱠᱟᱱᱟ ᱦᱟᱣᱲᱟ ᱨᱮ ᱵᱟᱥ ᱨᱮ᱾ ᱯᱟᱠᱟ ᱡᱟᱱᱤᱡ ᱪᱚᱝ ᱢᱤᱫ ᱜᱚᱱᱴᱟ ᱜᱟᱱᱤᱧ ᱫᱩᱲᱩᱵ ᱛᱟᱦᱮᱸ ᱠᱟᱱᱟ ᱤᱧ ᱫᱚ ᱚᱸᱰᱮ ᱥᱩᱨ ᱜᱮ ᱠᱤᱱᱛᱩ ᱵᱟᱝ ᱥᱩᱨᱟ ᱦᱟᱣᱲᱟ ᱠᱷᱚᱱ ᱵᱟᱞᱤᱜᱚᱱᱡ ᱫᱚ ᱯᱟᱠᱠᱟ ᱢᱤᱫ ᱜᱷᱚᱱᱴᱟ ᱞᱮ ᱫᱩᱲᱩᱵ ᱟᱫᱚ ᱯᱟᱪᱮᱫ ᱮᱴᱟᱜᱼᱟᱜ ᱜᱟᱹᱰᱤ ᱞᱮᱨᱤᱧ ᱫᱮᱡ ᱮᱱᱟ ᱵᱟᱝ ᱫᱚ ᱪᱮᱫ ᱥᱮ ᱟᱹᱪᱩᱨ ᱠᱟᱛᱮ ᱤᱫᱤᱭᱮᱫ ᱞᱤᱧᱟᱹ ᱵᱟᱹᱧ ᱵᱩᱡᱽ ᱫᱟᱲᱮᱭᱟᱫᱟ᱾ ᱢᱤᱫ ᱜᱷᱚᱱᱴᱟ ᱜᱟᱱ ᱛᱚᱵᱮᱞᱤᱧ ᱛᱟᱦᱮᱸ ᱠᱟᱱ ᱫᱚ ᱢᱤᱫ ᱜᱷᱚᱱᱴᱟ ᱜᱟᱱ ᱯᱚᱨᱮᱞᱤᱧ ᱟᱬᱜᱚ ᱠᱟᱱᱟ ᱟᱬᱜᱚ ᱠᱟᱛᱮᱫ ᱞᱤᱧ ᱛᱟᱲᱟᱢ ᱤᱧ ᱟᱨ ᱢᱤᱫ ᱦᱚᱲ ᱞᱤᱧ ᱪᱟᱞᱟᱣ ᱞᱮᱱ ᱛᱟᱦᱮᱸᱫ᱾
ᱵᱟᱥ ᱵᱷᱟᱲᱟ ᱛᱟᱦᱚᱞᱮ ᱛᱤᱱᱟᱹᱜ ᱦᱟᱛᱟᱣ ᱞᱮᱫ ᱛᱟᱹᱵᱤᱱᱟ?
ᱵᱟᱥ ᱵᱷᱟᱲᱟ ᱫᱚ ᱵᱟᱭ ᱦᱟᱛᱟᱣ ᱠᱮᱫᱟ ᱵᱮᱥᱤ ᱫᱚ ᱯᱚᱸᱪᱤᱥ ᱴᱟᱠᱟ ᱠᱟᱛᱮ ᱥᱮ ᱛᱤᱱᱟᱹᱜ ᱠᱟᱛᱮ ᱦᱟᱛᱟᱣ ᱞᱮᱫ ᱛᱟᱞᱤᱧᱟ᱾
ᱟᱨ ᱩᱱᱠᱩ ᱪᱮ ᱮᱢ ᱢᱮᱛᱟ ᱠᱚᱣᱟ ᱴᱳᱴᱳ ᱵᱟᱞᱟ ᱴᱳᱴᱳ ᱵᱟᱞᱤᱜᱚᱸᱡᱽ ᱨᱮ ᱛᱟᱦᱮᱸᱱ ᱦᱟᱡᱟᱨ ᱴᱟᱠᱟ ᱯᱟᱸᱥᱥᱚ ᱴᱟᱠᱟ ᱛᱟᱦᱮᱸᱱ ᱟᱨ ᱩᱱ ᱥᱚᱢᱚᱭ ᱢᱟ ᱨᱤᱯᱤᱴ ᱩᱱᱤ ᱫᱚ ᱱᱤᱡᱮ ᱫᱚ ᱵᱟᱲᱟᱭ ᱵᱟᱢ ᱵᱟᱲᱟᱭᱟ᱾
ᱵᱟᱰᱟᱭ ᱛᱟᱦᱮᱱᱸ ᱠᱷᱟᱱ ᱥᱮ ᱨᱤᱯᱤᱴ ᱮᱢ ᱠᱚᱨᱟᱣᱟ᱾
ᱛᱟᱦᱚᱞᱮ ᱪᱤ ᱰᱮ ᱠᱚ ᱥᱮᱫ ᱵᱟᱵ ᱧ ᱵᱟᱟᱹᱵᱤᱱ ᱪᱟᱞᱟᱜᱼᱟ᱾
ᱦᱮᱸ ᱢᱚᱱᱮ ᱚᱸᱰᱮ ᱯᱩᱞᱤᱥ ᱞᱟᱭᱤᱱ ᱴᱷᱮᱱ ᱢᱟᱢᱟ ᱛᱟᱠᱚ ᱢᱮᱱᱟᱜ ᱠᱚᱣᱟ ᱟᱫᱚ ᱞᱤᱧ ᱞᱟᱹᱭ ᱮᱫᱟ ᱚᱸᱰᱮ ᱢᱤᱫ ᱫᱤᱱ ᱛᱟᱦᱮ ᱸᱱ ᱦᱩᱭᱩᱜᱼᱟ ᱩᱱᱫᱚ᱾ ᱛᱟᱯᱚᱨᱮᱨ ᱫᱤᱱ ᱛᱟᱯᱚᱨᱮᱨ ᱫᱤᱱ ᱪᱟᱞᱟᱣ ᱠᱟᱛᱮ ᱦᱚ ᱥᱚᱸᱜᱮ ᱥᱚᱸᱜᱮ ᱫᱚ ᱟᱨ ᱢᱟᱭᱜᱛᱜᱮᱷᱵᱵᱮ ᱥᱱ ᱫᱚ ᱵᱟᱠᱚ ᱮᱢᱚᱜ-ᱟ ᱢᱤᱫᱤᱱ ᱪᱞᱟᱣ ᱠᱟᱛᱮ ᱠᱟᱡ ᱮᱢ ᱡᱚᱢᱟ ᱦᱚᱴᱚ ᱠᱟᱫᱟ᱾ ᱟᱨ ᱛᱟᱯᱚᱨᱮ ᱢᱤᱫ ᱫᱤᱱ ᱰᱮᱴ ᱜᱤᱲᱤ ᱟᱢᱟᱭ ᱛᱟᱯᱚᱨᱮ ᱚᱱᱟ ᱰᱮᱴ ᱪᱟᱞᱟᱣ ᱠᱟᱛᱮᱢ ᱟᱹᱜᱩᱭᱟ, ᱚᱱᱟ ᱜᱮ ᱢᱚᱱᱮ ᱦᱩᱭᱩᱜ ᱛᱟᱦᱚᱞᱮ ᱚᱸᱰᱮ ᱛᱟᱦᱮᱸᱱ ᱦᱩᱭᱩᱜᱼᱟ ᱢᱤᱫ ᱫᱤᱱ ᱚᱱᱠᱟ ᱫᱟᱬᱟᱱ ᱦᱩᱭᱩᱜᱼᱟ᱾
ᱦᱳᱭ ᱚᱠᱟ᱾ ᱤᱭᱟᱹ ᱥᱮ ᱟᱢ ᱪᱮᱫ ᱠᱚ ᱞᱟᱹᱭᱟ ᱟᱨᱚ ᱚᱱᱟ ᱠᱷᱚᱱᱟᱜ ᱫᱚ ᱵᱷᱟᱜᱮ ᱥᱩᱵᱤᱫᱟᱜᱼᱟ᱾ ᱚᱱᱞᱟᱭᱤᱱ ᱛᱮ ᱯᱮᱨᱮᱡ ᱵᱤᱱ ᱞᱟᱦᱟ᱾
ᱚᱱᱞᱟᱭᱤᱱ ᱛᱮᱢᱟ ᱯᱮᱨᱮᱡᱮᱫ ᱜᱮᱭᱟ ᱚᱱᱞᱟᱭᱤᱱ ᱛᱮ ᱚᱱᱟ ᱡᱟᱦᱟᱸ ᱯᱮᱢᱮᱱᱴ ᱫᱟᱢ ᱯᱚᱭᱥᱟ ᱥᱮ
ᱦᱮᱸ᱾
ᱚᱱᱟ ᱥᱤᱞᱤᱯ ᱤᱫᱤ ᱠᱟᱛᱮᱫ ᱪᱟᱞᱟᱜ ᱞᱟᱜᱟᱜᱼᱟ ᱚᱱᱟ ᱥᱤᱞᱤᱯ ᱚᱸᱰᱮ ᱡᱚᱢᱟ ᱠᱚ ᱦᱟᱛᱟᱣᱟ ᱚᱱᱟ ᱥᱤᱞᱤᱯ ᱛᱟᱨᱯᱚᱨᱮ ᱢᱟᱨᱠᱥᱤᱴ ᱨᱮᱡᱤᱥᱴᱮᱥᱚᱱ ᱚᱨᱤᱡᱤᱱᱟᱞ᱾ ᱟᱨ ᱢᱤᱫ ᱴᱟᱝ ᱡᱟᱱᱤᱡ ᱪᱚ ᱱᱚᱰᱮ ᱠᱚᱞᱮᱡᱽ ᱯᱷᱳᱱ ᱢᱟᱱᱮ ᱡᱮ ᱱᱚᱰᱮᱱᱤᱡ ᱠᱟᱱᱟ ᱢᱮᱱᱛᱮ ᱚᱱᱟ ᱨᱮᱱᱟᱜ ᱯᱨᱚᱢᱟᱱ ᱞᱟᱜᱟ ᱠᱟᱱᱟ ᱚᱱᱰᱮ ᱡᱟᱱᱤᱡ ᱪᱚ ᱫᱚᱨᱠᱚᱥᱛᱚ ᱚᱞ ᱦᱩᱭᱩᱜᱼᱟ᱾
ᱟᱪᱪᱷᱟ᱾
ᱯᱚᱭᱥᱟ ᱫᱚ ᱞᱟᱦᱟ ᱨᱮᱜᱮᱢ ᱡᱚᱢᱟᱭᱟ ᱚᱸᱰᱮ ᱪᱟᱞᱟᱣ ᱠᱟᱛᱮ ᱫᱚ ᱵᱟᱢ ᱡᱚᱢᱟᱭᱟ ᱞᱟᱦᱟ ᱨᱮᱜᱮ ᱡᱚᱢᱟ ᱠᱟᱜᱼᱟ ᱯᱚᱭᱥᱟ ᱫᱚ᱾
ᱚ᱾
ᱮ ᱵᱟᱨᱭᱟ ᱚᱯᱥᱮᱱ ᱡᱩᱫᱤ ᱟᱨᱡᱮᱱᱴ ᱠᱷᱟᱱ ᱫᱚ ᱯᱟᱸᱪᱥᱚ ᱴᱟᱠᱟ ᱠᱚ ᱦᱟᱛᱟᱣᱟ ᱟᱨ ᱡᱩᱫᱤᱢ ᱱᱚᱨᱢᱟᱞ ᱛᱟᱦᱚᱞᱮ ᱠᱷᱟᱱ ᱫᱚ ᱛᱤᱱᱥᱚ ᱴᱟᱠᱟ ᱟᱫᱚ ᱵᱤᱠᱟᱥ ᱤᱧ ᱢᱮᱛᱟᱭ ᱠᱟᱱᱟ ᱟᱢ ᱫᱚ ᱟᱨᱡᱮᱱᱴ ᱢᱟᱨᱡᱮᱱᱴ ᱴᱟ ᱫᱚ ᱟᱞᱚᱢ ᱠᱚᱨᱟᱣ-ᱟ ᱥᱮᱭ ᱠᱤᱥᱮ ᱯᱚᱱᱮᱨᱚ ᱠᱩᱲᱤ ᱫᱤᱱ ᱯᱚᱨᱮ ᱟᱠᱷᱟᱲᱟ ᱵᱟᱝ ᱧᱟᱢᱚ ᱟ ᱤᱧ ᱠᱚᱨᱟᱣ ᱞᱮᱫᱟ ᱟᱨᱡᱮᱱᱴ ᱴᱟᱭᱤ ᱞᱚᱜᱚᱱᱤᱧ ᱧᱟᱢᱟ ᱚ ᱵᱟᱵᱟ ᱯᱚᱱᱮᱨᱚ ᱠᱩᱲᱤ ᱫᱤᱱ ᱯᱚᱨᱮ ᱠᱚᱢᱟ ᱫᱤᱧᱟ ᱥᱮᱤ ᱠᱮᱥᱤ᱾
ᱚ᱾ ᱛᱟᱦᱚᱞᱮ ᱢᱚᱡᱚᱜᱮ ᱯᱮ ᱯᱩᱱ ᱫᱤᱱ ᱠᱚ ᱪᱟᱞᱟᱣ ᱵᱟᱲᱟ ᱦᱚᱪᱚᱠᱮᱫ
ᱤᱧ ᱫᱚ ᱯᱮ ᱯᱩᱱ ᱫᱤᱱᱧ ᱪᱮᱫᱟ ᱢᱚᱬᱮ ᱫᱤᱱ ᱜᱟᱱᱤᱧ ᱪᱟᱞᱟᱣ ᱦᱮᱡ ᱟᱠᱟᱱ ᱛᱟᱦᱮᱸᱫ ᱢᱤᱫ ᱫᱤᱱ ᱛᱚ ᱡᱮᱦᱤᱞᱳ ᱯᱳᱭᱞᱳᱧ ᱪᱟᱞᱟᱣ ᱠᱟᱱᱟ ᱤᱧ ᱫᱚ ᱢᱚᱱᱮ ᱠᱮᱫᱟ ᱦᱚᱭᱛᱳ ᱠᱚᱞᱮᱡᱽ ᱨᱮ ᱡᱮᱢᱚᱱ ᱚᱨᱤᱜᱤᱱᱟᱞ ᱨᱮᱡᱤᱥᱴᱮᱥᱚᱱ ᱠᱷᱟᱱᱜ ᱜᱮ ᱦᱩᱭᱩᱜ ᱠᱟᱱ ᱛᱟᱦᱮᱸᱫ᱾ ᱤᱧ ᱢᱟᱧ ᱪᱟᱞᱟᱣ ᱟᱠᱟᱱᱟ ᱵᱮᱥ᱾ ᱪᱟᱞᱟᱣ ᱠᱟᱛᱮ ᱠᱚ ᱞᱟᱸᱫᱟ ᱱᱟᱣᱟ ᱱᱟᱣᱟ ᱞᱟᱜᱟᱜ ᱴᱷᱤᱠ ᱟᱪᱷᱮ ᱩᱱ ᱦᱤᱞᱳᱜ ᱦᱮᱡ ᱱᱤᱧ᱾ ᱟᱨ ᱢᱤᱫ ᱫᱤᱱ ᱪᱮᱫ ᱠᱟᱪ ᱤᱧ ᱧᱮᱞ ᱠᱮᱫᱟ ᱵᱟᱹᱧ ᱵᱩᱡᱽ ᱫᱟᱲᱮᱭᱟᱫᱟ ᱪᱮᱫ ᱪᱚᱝ ᱟᱨ ᱢᱤᱫ ᱫᱷᱮᱱᱤᱧ ᱪᱟᱞᱟᱣᱱᱟ ᱦᱟᱱᱮ ᱠᱚᱞᱮᱡᱽ ᱠᱷᱚᱱ ᱚᱱᱮ ᱚᱛᱷᱚᱣᱨᱮᱴᱤ ᱥᱟᱨᱴᱤᱯᱷᱤᱠᱮᱴ ᱫᱚ ᱵᱟᱹᱧ ᱤᱫᱤᱭ ᱟᱠᱟᱫᱟ᱾ ᱟᱨᱦᱚᱸ ᱚᱱᱟ ᱞᱟᱹᱜᱤᱫ ᱢᱤᱫ ᱫᱤᱱ ᱨᱩᱣᱟᱹᱲ ᱦᱮᱡ ᱱᱟᱹᱧ ᱟᱨᱦᱚ ᱨᱚᱵᱤᱱᱤᱧ ᱯᱷᱳᱱᱟᱫᱮᱭᱟ ᱩᱱᱤ ᱵᱟᱥ ᱛᱤᱧ ᱠᱳᱞ ᱟᱫᱮᱭᱟᱧ ᱱᱚᱣᱟ ᱢᱮᱛ ᱛᱟᱭᱚᱢ ᱠᱷᱚᱭᱮ ᱢᱮ ᱮᱢᱟᱢᱟᱭ ᱟᱨᱤᱧ ᱠᱩᱞᱤᱧ ᱢᱮ᱾ ᱟᱫᱚ ᱩᱱᱤᱧ ᱠᱩᱞ ᱠᱮᱫᱟᱭᱟ ᱜᱟᱯᱟ ᱟᱨᱦᱚᱸ ᱩᱱ ᱦᱚᱞᱤᱧ ᱪᱟᱞᱟᱣᱱᱟ ᱢᱤᱫ ᱫᱤᱱ ᱡᱚᱢᱟ ᱦᱚᱴᱚ ᱠᱟᱫᱟᱧ᱾ ᱛᱟᱯᱚᱨᱮᱛᱮ ᱟᱨᱦᱚᱸ ᱢᱤᱫ ᱫᱤᱱᱤᱧ ᱪᱟᱞᱟᱣᱱᱟ ᱟᱹᱜᱩ ᱠᱮᱫᱤᱧ᱾ ᱵᱟᱝ ᱵᱟᱲᱟᱟᱭ ᱞᱮᱠᱷᱟᱱ ᱡᱟᱦᱩᱭᱩᱜᱼᱟ᱾
ᱦᱳᱭ᱾
ᱟᱪᱪᱷᱟ᱾ ᱟᱨ ᱟᱵᱚ ᱫᱚ ᱪᱮᱫ ᱭᱟ ᱥᱟᱨᱴᱳᱯᱤᱠᱮᱴ ᱫᱚ ᱚᱠᱟ ᱨᱮᱠᱚ ᱮᱢᱟ ᱵᱚᱱᱟ ᱠᱚᱞᱮᱡᱽ ᱨᱮᱠᱚ ᱮᱢᱟ ᱵᱚᱱᱟ ᱥᱮ ᱤᱭᱩᱱᱤᱵᱷᱟᱨᱥᱤᱴᱤ ᱨᱮᱠᱚ ᱮᱢᱟ ᱵᱚᱱᱟ?
ᱵᱟᱝᱤᱧ ᱵᱟᱰᱟᱭᱟ ᱟᱱᱟ ᱱᱤᱭᱟᱹ ᱛᱮ ᱫᱚ ᱦᱮᱸᱥᱮ‌ ᱚᱱᱟᱠᱚ ᱫᱚ ᱠᱚᱞᱮᱡ ᱨᱮᱜᱮ ᱦᱤᱡᱩᱜᱼᱟ ᱾
ᱡᱟᱹᱱᱤᱡ ᱠᱷᱟᱱ ᱩᱱ ᱥᱩᱚᱢᱟᱹᱭ ᱟᱵᱚ ᱢᱟ ᱵᱟᱵᱚᱱ ᱪᱟᱞᱟᱣ ᱞᱮᱱ ᱰᱮᱴ ᱠᱚ ᱜᱤᱰ ᱞᱮᱫᱟ ᱮᱢᱟᱜ ᱠᱚᱣᱟ ᱠᱚ ᱥᱮ ᱢᱟᱨᱥᱤᱴ ᱠᱚ ᱪᱮᱫ ᱠᱚ?
ᱟᱫᱚ ᱡᱟᱦᱟᱸᱭ ᱪᱟᱞᱟᱜ ᱞᱟᱹᱜᱤᱫ ᱮ ᱥᱮ ᱢᱟᱭᱠᱨᱮᱥᱚᱱ ᱛᱩᱞᱟᱹᱣ ᱞᱟᱹᱜᱤᱫ ᱟᱫᱚ ᱚᱠᱚᱛᱤ ᱩᱱᱤ ᱫᱚ ᱵᱟᱭ ᱛᱩᱞᱟᱹᱣ ᱟᱠᱟᱫ ᱛᱮ ᱢᱟᱨᱥᱤᱴ ᱫᱚ?
ᱤᱧ ᱜᱮ ᱡᱮᱢᱚᱱ ᱵᱟᱹᱧ ᱛᱩᱞᱟᱹᱣ ᱟᱠᱟᱫ ᱛᱤᱧᱟᱹ ᱤᱧ ᱫᱚ ᱪᱚᱱᱫᱚᱱ ᱥᱮᱱ ᱤᱧ ᱢᱮᱛᱟᱫᱮᱭᱟ ᱪᱷᱚᱵᱤ ᱠᱟᱛᱮ ᱠᱚᱞ ᱤᱧ ᱢᱮ ᱤᱧᱟᱹᱜ ᱮᱢᱟᱨᱡᱮᱱᱥᱤ ᱜᱟᱱ ᱤᱧᱟᱜ ᱪᱷᱩᱵᱤ ᱠᱟᱛᱮᱫ ᱠᱚᱞ ᱤᱧ ᱢᱮ ᱾
ᱟᱪᱪᱷᱟ᱾
ᱟᱫᱚ ᱤᱧ ᱢᱟ ᱵᱤᱠᱟᱥ ᱫᱚ ᱩᱱᱤ ᱦᱚᱸ ᱪᱷᱚᱵᱤ ᱠᱟᱛᱮ ᱠᱩᱞ ᱩᱱᱤ ᱫᱚ ᱯᱚᱭᱥᱟ ᱚᱞᱨᱮᱰᱤ ᱯᱮᱢᱮᱱᱴ ᱢᱮᱱᱟᱜ ᱛᱟᱭᱟ ᱠᱤᱱᱛᱩ ᱵᱟᱭ ᱛᱩᱞᱟᱹᱜ ᱛᱟᱭᱟ ᱞᱮᱫᱟᱭ ᱪᱷᱚᱵᱤ ᱠᱟᱛᱮᱜ ᱤᱧ ᱠᱩᱞ ᱦᱚᱪᱚᱭᱟ ᱩᱱᱤᱦᱚ ᱞᱟᱹᱭᱟᱫᱟ᱾ ᱚᱠᱚᱭ ᱟᱨᱦᱚᱸ ᱚᱲᱟᱜ ᱪᱟᱞᱟᱣ ᱢᱟᱱᱮ ᱛᱚ ᱞᱟᱹᱭ ᱮᱫᱟ ᱵᱚᱦᱩ ᱴᱟᱠᱟ ᱠᱷᱚᱨᱚᱪ ᱞᱟᱹᱭᱫᱟᱭ᱾
ᱚ᱾
ᱢᱮᱱᱫᱟ ᱵᱟᱹᱧ ᱪᱟᱞᱟᱜ ᱠᱟᱱᱟ ᱞᱮᱫᱟ ᱮᱠᱮᱟᱨᱮ ᱯᱚᱨᱤᱠᱠᱷᱟ ᱪᱟᱵᱟ ᱠᱟᱛᱮᱮᱫ ᱪᱟᱞᱟᱜ ᱦᱩᱭᱩᱜᱼᱟ ᱞᱮᱫᱟ ᱢᱮᱱᱫᱟ ᱚᱱᱟ ᱠᱚ ᱠᱟᱹᱢᱤ ᱠᱚ ᱠᱚᱨᱟᱣ ᱵᱟᱲᱟ ᱠᱟ ᱛᱮᱜ ᱵᱮ ᱨᱮ ᱪᱟᱞᱟᱜ ᱦᱩᱭᱩᱜᱼᱟ᱾
ᱟᱪᱪᱷᱟ ᱾
ᱪᱟᱞᱟᱜ ᱦᱩᱭᱩᱜ ᱢᱚᱱᱮ ᱦᱩᱭᱩᱜ ᱠᱟᱱᱟ ᱱᱤᱡᱮ ᱦᱚ ᱛᱮᱭᱟᱝ ᱠᱟᱹᱴᱤᱡ ᱦᱤᱨᱤ ᱛᱚᱨᱟᱭ ᱦᱩᱭᱩᱜᱼᱟ᱾ ᱚᱠᱟ ᱵᱟᱡᱟᱨ ᱢᱮᱫᱽᱱᱤᱯᱩᱨ?
ᱦᱳᱭ᱾
ᱵᱟᱝ ᱵᱟᱝ ᱚᱱᱠᱟ ᱫᱟᱬᱟ ᱫᱚ ᱡᱟᱛᱨᱟ ᱠᱚ ᱦᱩᱭᱱᱟ ᱵᱟᱞᱮ ᱪᱟᱞᱟᱣ ᱟᱠᱟᱱᱟ᱾